ᱜᱮ ᱦᱸᱮ ᱦᱮᱞᱳ
ᱦᱮᱞᱳ
ᱦᱮᱸ ᱨᱚᱲ ᱟᱡᱸᱚᱢᱚᱜ ᱠᱟᱱᱟ
ᱦᱮᱸ ᱟᱸᱡᱚᱢᱚᱜ ᱠᱟᱱᱟ ᱟᱹᱰᱤ ᱵᱮᱥ ᱫᱷᱟᱨᱟ ᱜᱟᱱᱚᱜ ᱠᱟᱱᱟ ᱦᱮᱸ ᱟᱫᱚ ᱱᱩᱠᱩ ᱱᱤᱛᱚᱜ ᱟᱵᱚ ᱚᱠᱛᱚ ᱥᱮᱴᱮᱨ ᱟᱠᱟᱱᱟ᱾ ᱱᱤᱛᱚᱜ ᱫᱚ ᱚᱱᱟ ᱠᱚᱦᱚᱸ ᱟᱵᱚ ᱠᱚᱨᱟᱣ ᱦᱩᱭᱩᱜ ᱛᱟᱵᱚᱱᱟ᱾ ᱟᱫᱚ ᱛᱟᱦᱚᱞᱮ ᱟᱢᱟᱜ ᱤᱱᱰᱮᱥᱴ ᱮᱨᱤᱭᱟ ᱫᱚ ᱚᱠᱟᱴᱟᱜ ᱠᱟᱱᱟ?
ᱦᱸᱮ ᱡᱮᱢᱚᱱ ᱤᱧ ᱫᱚ ᱱᱟᱜᱟᱢ ᱥᱟᱛᱟᱢ ᱟᱛᱮᱜ ᱮᱧᱻ ᱯᱟᱲᱦᱟᱜ ᱠᱟᱱ ᱛᱟᱵᱚᱱᱟ ᱛᱚ ᱞᱟᱯᱷᱟᱝ ᱥᱮᱪᱮᱫ ᱥᱮᱫ ᱟᱫᱚ
ᱦᱮᱸ
ᱤᱧᱟᱹᱜ ᱛᱤᱧᱟ ᱡᱮ ᱟᱵᱚᱣᱟᱜ ᱥᱟᱱᱛᱟᱲ ᱥᱟᱶᱛᱟ ᱨᱮᱱᱟᱜ, ᱢᱟᱱᱮ ᱮᱠᱵᱟᱨᱮ ᱱᱟᱜᱟᱢ ᱛᱮᱫ ᱡᱟᱹᱛᱤᱭᱚ ᱱᱟᱜᱟᱢ ᱵᱚᱞᱛᱮ ᱪᱮᱫ ᱟᱹᱰᱤ ᱨᱚᱠᱚᱢ ᱥᱮᱫ ᱛᱮ ᱱᱟᱜᱟᱢ ᱢᱮᱱᱟᱜ ᱛᱟᱵᱚᱱᱟ᱾ ᱡᱩᱫᱤᱢ ᱞᱟᱹᱭᱠᱷᱟᱱ ᱟᱵᱚᱣᱟᱜ ᱵᱷᱟᱨᱚᱛ ᱱᱚᱣᱟ ᱯᱷᱩᱨᱜᱟᱹᱞ ᱨᱮ ᱛᱤᱱᱟᱹᱜ ᱟᱵᱚ ᱥᱟᱱᱛᱟᱲᱟᱜ ᱛᱤᱱᱟᱹᱜ ᱚᱵᱚᱫᱟᱱ ᱢᱮᱱᱟᱜ ᱛᱟᱵᱚᱱᱟ᱾ ᱥᱟᱶᱛᱮ ᱟᱵᱚᱣᱟᱜ ᱥᱟᱱᱛᱟᱲᱟᱜ ᱱᱟᱜᱟᱢ ᱪᱮᱫᱠᱟ ᱛᱟᱦᱮᱸ ᱠᱟᱱ ᱛᱟᱵᱚᱱᱟ ᱯᱟᱹᱦᱤᱞ ᱪᱤᱫᱠᱟ ᱵᱚᱱ ᱛᱟᱦᱮᱸ ᱠᱟᱱᱟ, ᱯᱟᱹᱦᱤᱞ ᱥᱚᱢᱟᱡᱽ ᱥᱟᱶᱛᱟ ᱪᱤᱠᱟᱹᱛᱮ ᱩᱱᱟᱹᱜ ᱨᱤᱞᱟᱹᱢᱟᱞᱟ ᱛᱟᱦᱮᱸ ᱠᱟᱱ ᱛᱟᱵᱚᱱᱟ ᱱᱤᱛᱚᱜ ᱪᱤᱠᱟᱹᱛᱮ ᱵᱚᱠᱚᱞ ᱵᱚᱰᱮᱭᱮᱱ ᱛᱟᱵᱚᱱᱟ ᱚᱱᱟ ᱠᱚᱨᱮᱱᱟᱜ ᱟᱨᱠᱤ᱾
ᱟᱪᱪᱷᱟ ᱟᱪᱷᱟ ᱟᱪᱪᱷᱟ ᱵᱟᱝ ᱱᱚᱣᱟ ᱦᱚᱸ ᱢᱤᱫᱴᱮᱱ ᱠᱷᱩᱵ ᱵᱷᱟᱜᱮ ᱩᱭᱦᱟᱹᱨ ᱵᱷᱟᱵᱽᱱᱟ᱾ ᱵᱷᱟᱜᱮ ᱢᱤᱫᱴᱮᱱ ᱱᱚᱣᱟ ᱤᱱᱴᱟᱨᱮᱥᱴ ᱡᱟᱦᱟᱸ ᱫᱚ ᱮᱨᱤᱭᱟ ᱠᱟᱱᱟ ᱦᱮᱸᱥᱮ᱾ ᱟᱫᱚ ᱱᱟᱭᱛᱮ ᱱᱟᱯᱟᱭᱛᱮ ᱱᱚᱣᱟ ᱠᱟᱹᱢᱤ ᱠᱚ ᱯᱟᱨᱚᱢᱚᱜ ᱢᱟ ᱦᱟᱸᱜ ᱥᱟᱠᱥᱮᱥᱚᱜ ᱢᱟ᱾
ᱟᱪᱪᱷᱟ ᱛᱟᱦᱞᱮ ᱜᱚᱝᱠᱮ ᱟᱢ ᱦᱟᱯᱮᱱ ᱫᱤᱱ ᱮᱸ ᱪᱮᱫᱞᱮᱠᱟ ᱠᱚᱨᱟᱣ ᱨᱮᱱᱟᱜ ᱢᱤᱫᱴᱟᱝ ᱩᱭᱦᱟᱹᱨ ᱵᱷᱟᱵᱽᱱᱟ ᱢᱮᱱᱟᱜ ᱛᱟᱵᱚᱱᱟ ᱟᱵᱚᱣᱟᱜ ᱥᱟᱶᱛᱟ ᱞᱟᱹᱜᱤᱫ ᱥᱮ ᱟᱵᱚᱣᱟᱜ ᱥᱚᱢᱟᱡᱽ ᱥᱮ ᱢᱟᱹᱱᱢᱤ ᱦᱤᱛ ᱨᱮ ᱠᱟᱹᱢᱤ ᱞᱟᱹᱜᱤᱫ᱾
ᱦᱮᱸ ᱱᱚᱝᱠᱟᱱᱟᱜ ᱢᱟᱱᱮ ᱩᱭᱦᱟᱹᱨ ᱵᱷᱟᱵᱽᱱᱟ ᱢᱟ ᱞᱟᱠᱛᱤ ᱠᱟᱱ ᱛᱟᱵᱚᱱ ᱜᱮᱭᱟ ᱢᱟᱱᱮ ᱯᱳᱭᱞᱳ ᱛᱮᱧ ᱡᱩᱫᱤ ᱢᱟᱱᱮ ᱟᱵᱚ ᱫᱚ, ᱚᱱᱟ ᱚᱞ ᱯᱟᱲᱦᱟᱣ ᱥᱮᱫ ᱛᱮ ᱞᱟᱦᱟᱜ ᱦᱩᱭᱩᱜ ᱛᱟᱵᱚᱱᱟ᱾ ᱯᱨᱚᱠᱤᱛᱤ ᱡᱩᱫᱤ ᱚᱞ ᱯᱟᱲᱦᱟᱣ ᱵᱟᱵᱚᱱ ᱥᱮᱬᱟ ᱞᱮᱠᱷᱟᱱ ᱥᱟᱦᱟ ᱢᱟᱱᱮ ᱟᱵᱚᱣᱟᱜ ᱥᱚᱢᱟᱡ ᱫᱚ ᱥᱮᱥᱮ ᱥᱟᱶᱛᱟ ᱫᱚ ᱚᱦᱚᱚᱵᱚᱱ ᱞᱟᱦᱟ ᱠᱮᱭᱟ᱾ ᱛᱟᱯᱚᱨ ᱥᱟᱵ ᱤᱧ ᱫᱚ ᱟᱨ ᱢᱤᱫᱴᱮᱱᱤᱧ ᱞᱟᱹᱭᱟ ᱦᱳᱭᱛᱚ ᱱᱚᱣᱟ ᱦᱚ ᱢᱤᱫᱴᱮᱱ ᱚᱠᱟ ᱞᱮᱠᱟ ᱦᱩᱭᱩᱜᱼᱟ ᱥᱮ ᱵᱟᱝ ᱦᱩᱭᱩᱜᱼᱟ ᱵᱟᱹᱧ ᱢᱤᱫᱴᱮᱱ ᱢᱟᱱᱮ ᱡᱷᱚᱛᱚ ᱥᱮᱫ ᱛᱮᱜᱮ ᱮᱠᱪᱩᱭᱮᱞᱤ ᱢᱮᱱᱟᱜᱼᱟ ᱡᱷᱚᱛᱚ ᱪᱮᱫ ᱢᱮᱱᱟᱜᱼᱟ? ᱢᱤᱫᱴᱮᱱ ᱵᱷᱳᱜᱳᱚᱞᱤᱠ ᱢᱮᱱᱟᱜᱼᱟ, ᱚᱨᱛᱷᱚᱱᱳᱭᱛᱤᱠ ᱢᱮᱱᱟᱜᱼᱟ ᱡᱩᱫᱤ ᱵᱟᱝᱞᱟ ᱛᱮᱵᱚᱱ ᱞᱟᱹᱭᱟ᱾ ᱨᱟᱡᱽᱱᱳᱭᱛᱤᱠ ᱢᱮᱱᱟᱜᱼᱟ ᱚᱱᱟ ᱨᱟᱡᱽᱱᱳᱭᱛᱤᱠ ᱥᱮᱫ ᱛᱮᱦᱚᱸ ᱟ ᱵᱚ ᱠᱮᱴᱮᱡ ᱦᱩᱭᱩᱜ ᱛᱟᱵᱚᱱᱟ᱾ ᱨᱟᱡᱽᱱᱤᱛᱤ ᱥᱮᱫ ᱫᱚ ᱵᱟᱵᱚᱱ ᱠᱮᱴᱮᱡ ᱞᱮᱱᱠᱷᱟᱱ ᱦᱚᱸ ᱢᱤᱫᱴᱮᱱ ᱟᱵᱚᱣᱟᱜ ᱟᱹᱭᱫᱟᱹᱨ ᱵᱟᱵᱚᱱ ᱧᱟᱢᱟ ᱢᱟᱱᱮ ᱮᱰᱢᱤᱱᱤᱥᱴᱨᱮᱴᱤᱵᱷ ᱡᱟᱦᱟᱸ ᱤᱭᱟᱹ ᱢᱮᱱᱟᱜᱼᱟ ᱚᱱᱟ ᱦᱚᱸᱚᱛᱦᱚᱸ ᱟᱵᱚ ᱞᱟᱦᱟ ᱦᱩᱭᱩᱜ ᱛᱟᱵᱚᱱᱟ᱾ ᱡᱟᱦᱟᱸ ᱫᱚ ᱟᱵᱚ ᱱᱚᱝᱠᱟᱱᱟᱜ ᱵᱚᱲᱟ ᱵᱚᱲᱚ ᱚᱯᱷᱤᱥᱟᱨ ᱵᱮᱱᱟᱜ ᱦᱩᱭᱩᱜ ᱛᱟᱵᱚᱱᱟ ᱮᱰᱩᱠᱮᱥᱚᱱ ᱯᱟᱨᱯᱟᱥ ᱱᱤᱭᱟᱹ ᱫᱚ ᱯᱟᱲᱟᱣᱱᱟ᱾ ᱵᱮᱥ ᱫᱷᱟᱨᱟ ᱢᱤᱫᱴᱮᱱ ᱯᱨᱚᱯᱷᱮᱥᱟᱨ ᱵᱮᱱᱟᱜ ᱦᱩᱭᱩᱜ ᱛᱟᱵᱚᱱᱟ᱾ ᱵᱮᱥ ᱫᱷᱟᱨᱟ ᱠᱷᱚᱸᱫᱽᱨᱚ ᱫᱤᱭᱮ ᱵᱮᱱᱟᱜᱣ ᱦᱩᱭᱩᱜ ᱛᱟᱵᱚᱱᱟ ᱦᱮᱸ᱾ ᱢᱤᱫᱴᱮᱱ ᱵᱮᱥ ᱫᱷᱟᱨᱟ ᱢᱤᱫᱴᱮᱱ ᱟᱭᱤᱱ ᱡᱤᱵᱤ ᱵᱮᱱᱟᱜ ᱦᱩᱭᱩᱜᱭ ᱛᱟᱵᱚᱱᱟ᱾ ᱟᱨ ᱱᱚᱜᱼᱚ ᱱᱚᱝᱠᱟ ᱛᱚᱵᱮᱱᱟ ᱡᱮ ᱢᱤᱫᱴᱮᱱ ᱵᱤᱡᱱᱮᱥ ᱛᱮᱦᱚᱸ ᱞᱟᱦᱟ ᱦᱩᱭᱩᱜ ᱛᱟᱵᱚᱱᱟ ᱵᱤᱡᱽᱱᱮᱥ ᱯᱞᱮᱱ ᱡᱟᱦᱟᱸ ᱫᱚ᱾ ᱢᱟᱱᱮ ᱡᱷᱚᱛᱚ ᱥᱮᱫ ᱛᱮ ᱡᱩᱫᱤ ᱵᱟᱵᱚᱱ ᱞᱟᱦᱟ ᱞᱮᱱᱠᱷᱟᱱ ᱫᱚ ᱢᱤᱫᱴᱮᱱ ᱮᱸ ᱪᱮᱫ ᱤᱧ ᱞᱟᱹᱭᱟ ᱢᱟᱱᱮ ᱥᱚᱢᱟᱡᱽ ᱫᱚ ᱢᱟᱱᱮ ᱵᱟᱝ ᱞᱟᱦᱟᱱᱛᱤᱜ ᱛᱟᱵᱚᱱᱟ᱾
ᱦᱮᱸ ᱠᱟᱨᱚᱱ ᱮᱸᱜ ᱦᱮᱸ ᱱᱚᱣᱟ ᱡᱟᱦᱟᱸ ᱟᱢᱮᱢ ᱞᱟᱹᱭ ᱠᱮᱫᱟ ᱱᱚᱣᱟ ᱟᱸᱡᱚᱢ ᱠᱟᱛᱮᱜ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ᱾ ᱠᱟᱨᱚᱱ ᱱᱚᱜᱼᱚᱭ ᱡᱮ ᱢᱤᱫᱴᱟᱝ ᱥᱚᱢᱟᱡᱽ ᱨᱮᱱ ᱢᱤᱫᱴᱟᱱ ᱢᱟᱹᱱᱭᱟᱹ ᱡᱟᱦᱟᱸ ᱡᱟᱦᱟᱸ ᱠᱚ ᱞᱟᱜᱟᱜ ᱛᱟᱭᱟ ᱚᱱᱟ ᱠᱚ ᱡᱷᱚᱛᱚ ᱥᱮᱫ ᱛᱮᱜᱮ ᱡᱮᱢᱚᱱ ᱞᱟᱯᱷᱟᱝ ᱥᱮ ᱪᱮᱫ ᱥᱮᱫ ᱵᱚᱱ ᱪᱟᱞᱟᱣ ᱫᱟᱲᱮᱭᱟᱜ ᱢᱟ᱾
ᱮᱠᱟᱞᱮᱜᱮ ᱮᱠᱟᱞᱮᱜᱮ
ᱦᱮᱸᱥᱮ ᱵᱟᱝ ᱦᱮᱸ, ᱟᱨ ᱱᱚᱣᱟ ᱫᱚ ᱢᱤᱫ ᱠᱟᱛᱷᱟ ᱛᱮᱢ ᱞᱟᱹᱭ ᱞᱮᱠᱷᱟᱱ ᱡᱩᱫᱤᱢ ᱞᱟᱹᱭᱟ ᱟᱵᱚᱣᱟᱜ ᱱᱚᱣᱟ ᱵᱷᱟᱨᱚᱛ ᱫᱤᱥᱚᱢ ᱨᱮᱱᱟᱜ ᱡᱟᱦᱟᱸ ᱮ ᱥᱟᱥᱚᱱ ᱵᱮᱵᱚᱥᱛᱟ ᱥᱮ ᱡᱟᱦᱟᱸ ᱟᱹᱱ ᱟᱹᱨᱤ ᱛᱟᱞᱟᱛᱮ ᱯᱚᱨᱤᱪᱟᱞᱚᱱᱟ ᱚᱱᱟ ᱠᱚᱨᱮᱜ ᱥᱟᱱᱟᱢ ᱞᱟᱹᱴᱩ ᱞᱟᱹᱴᱩ ᱛᱷᱚᱜ ᱨᱮ ᱡᱟᱛᱮ ᱟᱵᱚᱨᱮᱱ ᱥᱟᱱᱟᱢ ᱜᱟᱛᱟᱠ ᱦᱚᱲ ᱠᱚ ᱪᱟᱞᱟᱣ ᱫᱟᱲᱮᱭᱟᱜ ᱢᱟ ᱛᱟᱦᱚᱞᱮ ᱠᱷᱟᱱ ᱟᱵᱚ ᱫᱤᱥᱚᱢ ᱨᱮᱱᱟᱜ ᱵᱩᱜᱤ ᱵᱟᱹᱲᱤᱡ ᱛᱩᱞᱟᱹᱡᱚᱠᱷᱟ ᱢᱤᱫᱴᱟᱝ ᱫᱟᱲᱮ ᱦᱤᱡ ᱟᱵᱚᱱᱟ ᱛᱟᱦᱚᱞᱮ ᱟᱵᱚᱣᱟᱜ ᱚᱠᱟ ᱛᱤᱱᱟᱹᱜ ᱴᱟ ᱱᱟᱯᱟᱭ ᱫᱚᱨᱠᱟᱨ ᱛᱤᱱᱟᱹᱜ ᱚᱠᱟ ᱠᱚᱵᱚᱱ ᱵᱟᱹᱲᱤᱡ ᱫᱟ ᱥᱮᱵᱚᱱ ᱵᱷᱟᱜᱤᱭᱮᱫᱟ ᱚᱱᱟ ᱠᱚᱵᱚᱱ ᱵᱩᱡᱽ ᱫᱟᱲᱮᱭᱟᱜᱼᱟ᱾
ᱮᱠᱟᱞᱜᱮ ᱮᱠᱟᱞᱜ ᱮᱠᱟᱞᱜᱮ ᱵᱟᱝ ᱦᱚᱸᱜᱼᱚᱠᱟ ᱡᱩᱫᱤ ᱟᱵᱚ ᱡᱩᱫᱤ ᱩᱠᱤᱞ ᱠᱚ ᱵᱮᱱᱟᱜ ᱛᱟᱵᱚᱱᱟ ᱛᱟᱦᱚᱞᱮ ᱠᱷᱟᱱ ᱫᱚ ᱟᱵᱚ ᱟᱹᱭᱤᱱ ᱵᱮᱵᱚᱥᱛᱟ ᱥᱮᱫᱛᱮ ᱛᱟᱦᱮᱱᱟ ᱛᱟᱦᱚᱞᱮ ᱠᱷᱟᱱ ᱚᱸᱰᱮ ᱢᱤᱫᱴᱮᱱ ᱥᱤᱠᱠᱷᱟ ᱵᱮᱵᱚᱥᱛᱟᱷᱟ ᱨᱮᱱᱟᱜ ᱢᱤᱫᱴᱮᱱ ᱦᱤᱡᱩᱜ ᱛᱟᱵᱚᱱ ᱟᱵᱚᱨᱮᱱ ᱡᱩᱫᱤ ᱰᱤᱼᱮᱢ ᱠᱚ ᱟᱭ ᱚᱯᱷᱤᱥᱟᱨ ᱠᱚ ᱦᱩᱭᱩᱜᱼᱟ ᱚᱯᱷᱤᱥᱟᱨ ᱠᱚ ᱦᱩᱭᱩᱜᱼᱟ ᱛᱟᱦᱚᱞᱮ ᱚᱸᱰᱮ ᱢᱤᱫᱴᱮᱱ ᱟᱵᱚᱣᱟᱜ ᱢᱤᱫᱴᱮᱱ ᱢᱟᱱᱮ ᱥᱟᱥᱚᱱ ᱵᱮᱵᱚᱥᱛᱟ ᱨᱮᱱᱟᱜ ᱢᱤᱫᱴᱮᱱ ᱪᱮᱫ ᱤᱧ ᱞᱟᱹᱭᱟ ᱯᱨᱚᱥᱟᱥᱚᱱᱤᱠ ᱞᱮᱵᱮᱞ ᱨᱮᱱᱟᱜ ᱢᱤᱫᱴᱮᱱ ᱠᱟᱹᱢᱤᱨᱮ ᱥᱩᱵᱤᱫᱷᱟ ᱦᱩᱭᱩᱜ ᱛᱟᱵᱚᱱᱟ ᱢᱤᱫᱴᱮᱱ ᱵᱮᱥ ᱫᱷᱟᱣ ᱢᱤᱫᱴᱮᱱ ᱢᱟᱱᱮ ᱨᱟᱡᱽᱟᱹᱨᱤ ᱵᱟᱭᱟᱨ ᱨᱮ ᱥᱮ ᱨᱟᱡᱽ ᱨᱮᱱᱟᱜ ᱱᱮᱛᱟ ᱨᱟᱡᱽᱟᱹᱨᱤ ᱱᱮᱛᱟ ᱦᱚᱸ ᱞᱟᱹᱠ ᱠᱟᱱᱟ ᱪᱮᱫᱟᱜ ᱥᱮ ᱢᱟᱱᱮ ᱮᱸᱲᱮᱠᱷᱟᱱ ᱫᱚ ᱚᱱᱟ ᱢᱤᱫᱴᱮᱱ ᱨᱟᱡᱽᱱᱤᱛᱤ ᱥᱮ ᱡᱟᱦᱟᱸ ᱥᱚᱨᱠᱟᱨ ᱯᱟᱥᱮᱡ ᱠᱷᱚᱱ ᱡᱟᱦᱟᱸᱱᱟᱜ ᱟᱵᱚᱣᱟᱜ ᱵᱚᱱᱫᱮᱡᱽ ᱢᱮᱱᱟᱜᱼᱟ ᱚᱱᱟ ᱠᱚ ᱞᱚᱜᱚᱱ ᱫᱷᱟᱨᱟ ᱟᱵᱚ ᱵᱚᱱ ᱧᱟᱢ ᱫᱟᱲᱮᱭᱟᱜᱼᱟ ᱦᱮᱸ ᱥᱮ ᱢᱟᱱᱮ ᱟᱨ ᱢᱤᱫᱴᱮᱱ ᱦᱩᱭᱩᱜ ᱠᱟᱱᱟ ᱡᱟᱦᱟᱸ ᱞᱮᱠᱟ ᱫᱚ ᱵᱤᱡᱜᱽᱱᱮᱥ ᱢᱟᱱᱮ ᱵᱮᱥ ᱫᱷᱟᱨᱟ ᱨᱮᱱᱟᱜ ᱢᱤᱫᱴᱮᱱ ᱵᱤᱡᱮᱥ ᱦᱚᱸ ᱟᱵᱚ ᱢᱟᱱᱮ ᱱᱚᱜᱼᱚᱱᱟ ᱥᱮᱬᱟᱭ ᱦᱩᱭᱩᱜ ᱛᱟᱵᱚᱱ ᱵᱤᱡᱽᱱᱮᱥ ᱥᱤᱥᱴᱮᱢ ᱵᱟᱲᱟᱭ ᱦᱩᱭᱩᱜ ᱛᱟᱵᱚᱱᱟ ᱛᱟᱨᱯᱚᱨᱮ ᱥᱳᱥᱟᱞ ᱞᱤᱰᱟᱨ ᱡᱟᱦᱟᱸ ᱵᱚᱱ ᱢᱮᱛᱟ ᱠᱚ ᱠᱟᱱᱟ᱾ ᱢᱤᱫᱴᱮᱱ ᱡᱟᱦᱟᱸ ᱫᱚ ᱢᱤᱫᱴᱮᱱ ᱱᱤᱛᱚᱜ ᱧᱮᱞ ᱢᱮ ᱡᱟᱦᱟᱱᱟᱜ ᱵᱟᱢ ᱡᱟᱦᱟᱱᱟᱜ ᱵᱟᱢ ᱰᱮᱯᱩᱴᱮᱥᱮᱱ ᱞᱮᱠᱷᱟᱱ ᱰᱟᱦᱟᱨ ᱵᱟᱢ ᱡᱟᱸᱜᱮ ᱞᱮᱠᱷᱟᱱ ᱦᱚᱨ ᱵᱟᱢ ᱢᱮᱥᱮᱫ ᱞᱮᱠᱷᱟᱱ ᱪᱮᱫ ᱦᱚᱸ ᱵᱟᱢ ᱧᱟᱢᱟ ᱚᱱᱟ ᱞᱟᱹᱜᱤᱫ ᱛᱮ ᱵᱮᱥ ᱫᱷᱟᱨᱟ ᱢᱤᱫᱴᱮᱱ ᱞᱤᱰᱟᱨ ᱫᱚᱨᱠᱟᱨᱚᱜ ᱡᱟᱦᱟᱸᱭ ᱫᱚ ᱩᱱᱤᱭᱟᱜ ᱠᱟᱛᱷᱟ ᱛᱮ ᱥᱮ ᱡᱩᱢᱤᱫ ᱠᱟᱛᱮ ᱩᱱᱠᱩ ᱢᱤᱫ ᱥᱟᱶᱛᱮ ᱚᱸᱰᱮ ᱠᱚ ᱟᱱᱫᱚᱞᱚᱱ ᱫᱟᱲᱮᱭᱟᱜ ᱢᱟ ᱛᱚᱵᱮᱱᱟ ᱡᱮ ᱚᱱᱟ ᱟᱹᱭᱷᱟᱹᱨᱮᱢ ᱧᱟᱢ ᱫᱟᱲᱮᱭᱟᱜᱼᱟ᱾ ᱱᱤᱛᱚᱜ ᱦᱚᱸᱜᱼᱚᱭ ᱟᱵᱚ ᱵᱚᱱ ᱧᱮᱞᱟ ᱤᱥᱠᱩᱞ ᱠᱚᱞᱮᱡᱽ ᱠᱚᱨᱮ ᱤᱥᱠᱩᱞ ᱠᱚᱨᱮ ᱟᱢ ᱧᱮᱞ ᱢᱮᱥᱮ ᱟᱢ ᱵᱟᱢ ᱞᱟᱹᱲᱦᱟᱹᱭ ᱞᱮᱠᱷᱟᱱ ᱵᱟᱢ ᱟᱱᱫᱳᱞᱚᱱ ᱞᱮᱠᱷᱟᱱ ᱚᱸᱰᱮ ᱟᱢ ᱵᱟᱢ ᱧᱟᱢᱟ ᱢᱤᱫᱴᱮᱱ ᱡᱩᱫᱤ ᱢᱤᱫᱴᱮᱱ ᱰᱤᱯᱟᱨᱢᱮᱱᱴ ᱡᱩᱫᱤᱢ ᱡᱷᱤᱡᱟ ᱢᱤᱫᱴᱟᱱ ᱥᱟᱱᱛᱟᱲᱤ ᱨᱮᱱᱟᱜ ᱠᱟᱛᱷᱟ ᱜᱤᱧ ᱞᱟᱹᱭ ᱠᱮᱜᱼᱟ ᱢᱤᱰᱤᱭᱟᱢ ᱨᱮᱱᱟᱜ ᱠᱟᱛᱷᱟ ᱦᱩᱭᱩᱜ ᱥᱮ ᱰᱤᱯᱟᱨᱢᱮᱱᱴ ᱨᱮᱱᱟᱜ ᱠᱟᱛᱷᱟ ᱛᱟᱦᱚᱞᱮ ᱟᱢ ᱚᱸᱰᱮ ᱢᱤᱫᱴᱮᱱ ᱥᱳᱥᱟᱞ ᱞᱤᱰᱟᱨ ᱵᱟᱢ ᱦᱩᱭ ᱞᱮᱱᱠᱷᱟᱱ ᱥᱚᱝᱜᱚᱴᱷᱚᱱ ᱵᱟᱢ ᱦᱩᱭ ᱞᱮᱱᱠᱷᱟᱱ ᱪᱤᱠᱟᱹᱛᱮ ᱚᱱᱰᱮ ᱰᱤᱢᱟᱱᱰᱮᱢ ᱫᱚᱦᱚᱭᱟ ᱛᱟᱦᱚᱞᱮ ᱚᱱᱟ ᱦᱚᱸ ᱢᱤᱫᱴᱟᱝ ᱞᱟᱹᱠᱛᱤ ᱠᱟᱱᱟ᱾
ᱦᱩᱸ
ᱥᱮ ᱟᱢ ᱚᱠᱟᱞᱮᱠᱟᱢ ᱩᱭᱦᱟᱹᱨᱮᱜᱼᱟ
ᱦᱮᱸ ᱤᱧᱟᱹᱜ ᱩᱭᱦᱟᱹᱨ ᱛᱮᱫᱚ ᱱᱚᱝᱠᱟ ᱜᱮ ᱠᱟᱨᱚᱱ ᱡᱟᱭᱜᱟ ᱠᱚᱨᱮ ᱡᱩᱫᱤ ᱟᱢᱨᱮᱱ ᱦᱚᱲ ᱵᱟᱠᱚ ᱛᱟᱦᱮᱱᱟ ᱥᱮ ᱱᱚᱣᱟ ᱱᱚᱣᱟ ᱡᱟᱭᱜᱟ ᱠᱚᱨᱮᱫ ᱮ ᱱᱚᱣᱟ ᱱᱟᱯᱟᱭ ᱠᱟᱹᱢᱤᱭᱟᱱ ᱢᱚᱱᱮᱭᱱ ᱦᱚᱲ ᱡᱩᱫᱤ ᱵᱟᱠᱚ ᱛᱟᱦᱮᱱᱟ ᱟᱢ ᱚᱱᱟ ᱠᱚᱨᱮ ᱫᱚ ᱠᱟᱹᱢᱤ ᱚᱦᱚᱢ ᱟᱹᱫᱟᱹᱭ ᱠᱮᱛᱟᱢᱟ᱾
ᱚᱦᱚᱢ ᱟᱹᱫᱟᱹᱭ ᱠᱮᱭᱟ ᱱᱚᱣᱟ ᱢᱤᱫᱴᱮᱱ ᱵᱮᱨ ᱢᱤᱫᱴᱮᱱ ᱡᱤᱱᱤᱥ ᱠᱟᱱᱟ ᱱᱚᱣᱟ ᱚᱱᱟ ᱥᱮᱫ ᱛᱮ ᱡᱷᱚᱛᱚ ᱥᱮᱫ ᱛᱮᱜᱮ ᱱᱚᱣᱟ ᱫᱚ ᱢᱤᱫᱴᱮᱱ ᱞᱟᱦᱟᱜ ᱦᱩᱭᱩᱜ ᱛᱟᱵᱚᱱᱟ ᱢᱟᱺᱡᱷᱤ ᱯᱟᱨᱜᱟᱱᱟ ᱠᱷᱚᱱ ᱱᱤᱛᱳᱜ ᱥᱚᱪᱮᱛᱚᱱ ᱦᱩᱭᱩᱜ ᱛᱟᱵᱚᱱᱟ ᱢᱟᱱᱮ ᱡᱷᱚᱛᱚ ᱥᱮᱫ ᱛᱮᱜᱮ ᱢᱤᱫᱴᱮᱱ ᱟᱹ ᱟᱭᱤᱱ ᱵᱮᱵᱚᱥᱛᱷᱟ ᱥᱮᱬᱟᱭ ᱦᱩᱭᱩᱜ ᱛᱟᱵᱚᱱᱟ, ᱠᱳᱨᱴ ᱠᱟᱪᱷᱟᱨᱤ ᱨᱮᱱᱟᱜ ᱟᱹᱱ ᱟᱹᱨᱤ ᱵᱟᱲᱟᱭ ᱦᱩᱭᱩᱜ ᱛᱟᱵᱚᱱᱟ ᱥᱚᱝᱵᱤᱫᱷᱟᱱ ᱨᱮᱱᱟᱜ ᱵᱟᱲᱟᱭ ᱦᱩᱭᱩᱜ ᱛᱟᱢᱟ ᱛᱚᱵᱮ ᱛᱚ ᱚᱱᱟ ᱟᱢᱮᱢ ᱯᱷᱟᱭᱴᱟᱨ ᱫᱟᱲᱮᱭᱟᱜᱼᱟ ᱥᱮ
ᱦᱮᱸ
ᱛᱚ ᱚᱱᱟᱛᱮ ᱟᱢ ᱚᱱᱟ ᱟᱢᱮᱢ ᱤᱭᱟᱹ ᱫᱟᱲᱮᱭᱟᱜᱼᱟ᱾ ᱟᱢᱟᱜ ᱱᱤᱛᱚᱜ ᱦᱚᱸ ᱞᱟᱹᱜᱤᱫ ᱟᱯᱰᱮᱴ ᱦᱩᱭᱩᱜ ᱛᱟᱵᱚᱱᱟ ᱢᱟᱱᱮ ᱥᱮᱫᱟᱭ ᱢᱟᱺᱡᱷᱤ ᱛᱟᱦᱮᱸ ᱠᱟᱱᱟᱭ ᱢᱟᱱᱮ ᱚᱞᱚᱜ ᱯᱟᱲᱦᱟᱜ ᱵᱟᱭ ᱵᱟᱲᱟᱭ ᱥᱚᱢᱟᱡᱽ ᱠᱟᱹᱢᱤ ᱵᱟᱲᱟᱜᱮ ᱤᱧ ᱚᱱᱟ ᱫᱚ ᱵᱟᱹᱧ ᱞᱟᱹᱭᱫᱟ ᱥᱚᱢᱟᱡᱽ ᱨᱮᱭᱟᱜ ᱠᱟᱹᱢᱤ ᱵᱟᱲᱟᱭ ᱢᱟᱭ ᱥᱚᱝᱵᱤᱫᱷᱟᱱ ᱨᱮᱱᱟᱜ ᱠᱟᱹᱢᱤ ᱵᱟᱲᱟᱭ ᱢᱟᱭ ᱥᱤᱠ ᱥᱤᱠᱠᱷᱟ ᱵᱮᱵᱚᱥᱛᱷᱟ ᱨᱮᱱᱟᱜ ᱥᱤᱥᱴᱮᱢᱮ ᱵᱟᱲᱟᱭ ᱢᱟ ᱟᱹᱤᱱ ᱨᱮᱱᱟᱜ ᱵᱚᱱᱫᱮᱡ ᱮ ᱵᱟᱲᱟᱭ ᱢᱟ, ᱢᱟᱱᱮ ᱥᱤᱥᱴᱮᱢᱮ ᱵᱟᱲᱟᱭ ᱢᱟ ᱛᱟᱦᱚᱞᱮ ᱠᱷᱟᱱ ᱜᱮ ᱢᱟᱱᱮ ᱵᱮᱥ ᱫᱷᱟᱨᱟ ᱥᱚᱢᱟᱡᱽ ᱦᱚᱸ ᱥᱮ ᱢᱤᱫᱴᱟᱱ ᱟᱛᱳ ᱦᱚᱸ ᱵᱮᱥ ᱫᱷᱟᱨᱟ ᱪᱟᱞᱟᱜᱼᱟ ᱥᱮ ᱟᱢ ᱪᱮᱫ ᱞᱮᱠᱟᱢ ᱞᱟᱹᱭᱟ?
ᱦᱮᱸ ᱚᱵᱚᱥᱥᱳᱭ ᱚᱱᱠᱟ ᱛᱟᱞᱟ ᱛᱮᱜ ᱟᱛᱳ ᱥᱟᱵ ᱪᱮᱫᱟᱜ ᱥᱮ ᱮ ᱡᱟᱦᱟᱸᱭ ᱫᱚ ᱦᱩᱭᱩᱜ ᱠᱟᱱᱟ ᱥᱚᱢᱟᱡᱽ ᱨᱮᱱ ᱢᱩᱫᱷᱩᱱ ᱠᱷᱟᱢᱠᱷᱩᱱᱴᱤ ᱠᱟᱱᱟ ᱠᱚ ᱩᱱᱠᱩ ᱡᱩᱫᱤ ᱱᱟᱯᱟᱭ ᱥᱟᱺᱦᱤᱡ ᱵᱟᱠᱚ ᱛᱟᱦᱮᱱᱟ ᱛᱟᱦᱞᱮ ᱟᱵᱚᱣᱟᱜ ᱫᱚ ᱟᱹᱰᱤ ᱠᱤᱪᱷᱩ ᱜᱮ ᱫᱤᱸᱜᱟᱹᱞ ᱥᱟᱸᱜᱟᱞᱚᱜ ᱛᱟᱵᱚᱱᱟ ᱾
ᱛᱟᱦᱚᱞᱮ ᱱᱤᱛᱚᱜ ᱡᱩᱫᱤ ᱢᱤᱫᱴᱮᱱ ᱥᱟᱵ ᱠᱟᱜ ᱢᱮ ᱱᱚᱰᱮ ᱡᱩᱫᱤ ᱢᱤᱫᱴᱮᱱ ᱤᱭᱟᱹᱭ ᱦᱩᱭᱩᱜ ᱟᱭ ᱢᱤᱫᱴᱮᱱ ᱚᱱᱰᱮᱱᱟᱜ ᱢᱤᱫᱴᱮᱱ ᱢᱟᱟᱹᱡᱷᱤ ᱡᱟᱦᱟᱸ ᱢᱚᱬᱮ ᱦᱚᱲ, ᱢᱟᱟᱹᱡᱷᱤ ᱜᱮᱢ ᱞᱟᱹᱭᱟ ᱾ ᱩᱱᱤ ᱡᱩᱫᱤ ᱢᱤᱫᱴᱮᱱ ᱚᱸᱰᱮᱱ ᱯᱨᱚᱥᱟᱥᱚᱱᱤᱠ ᱦᱚᱲ ᱥᱟᱶᱟᱜ ᱞᱮᱵᱮᱞ ᱡᱩᱫᱤ ᱩᱱᱤ ᱨᱚᱲᱟᱭ ᱛᱷᱟᱱᱟ ᱨᱮ ᱪᱟᱞᱟᱣ ᱠᱟᱛᱮᱫ ᱾ ᱚ ᱚᱱᱟ ᱮᱵᱤᱞᱤᱴᱤ ᱫᱚᱨᱠᱟᱨᱚᱜ-ᱟ ᱾ ᱪᱮᱫ ᱨᱚᱲ ᱦᱩᱭᱩᱜᱼᱟ ᱥᱟᱦᱚᱥ ᱫᱚᱨᱠᱟᱨᱚᱜᱼᱟ ᱪᱮᱫ ᱤᱧ ᱨᱚᱲ ᱞᱮᱠᱷᱟᱱ ᱱᱚᱸᱰᱮ ᱤᱧᱟᱹᱜ ᱦᱩᱭᱩᱜ ᱛᱤᱧᱟᱹ ᱾ ᱦᱚᱸᱜᱼ ᱚᱱᱟ ᱡᱤᱱᱤᱥᱴᱟ ᱦᱚᱸ
ᱦᱮᱸ ᱛᱟᱦᱮᱸ ᱞᱟᱹᱠᱛᱤ, ᱟᱨ ᱚᱱᱟ ᱠᱚ ᱡᱟᱭᱜᱟ ᱨᱮ ᱡᱩᱫᱤ ᱟᱢᱮᱢ ᱪᱟᱞᱟᱜ ᱟᱢ ᱴᱷᱮᱱ ᱩᱱᱤ ᱢᱟᱹᱱᱢᱤ ᱴᱷᱮᱱ ᱡᱚᱛᱷᱮᱥᱴᱚ ᱟᱹᱰᱤ ᱠᱤᱪᱷᱩ ᱱᱚᱞᱮᱡᱽ ᱛᱟᱦᱮᱸ ᱫᱚᱨᱠᱟᱨ ᱵᱟᱠᱷᱟᱱ ᱟᱢ ᱵᱟᱢ ᱪᱟᱞᱟᱣ ᱠᱟᱛᱮᱫ ᱟᱢᱟᱜ ᱢᱚᱱᱮᱨ ᱠᱟᱛᱷᱟ ᱵᱟᱢ ᱵᱩᱡᱷᱟᱹᱣ ᱦᱚᱪᱚ ᱫᱟᱲᱮᱭ ᱟᱭᱟ ᱾ ᱟᱢᱟᱜ ᱨᱮᱸᱜᱮᱡ ᱛᱟᱵ ᱵᱟᱢ ᱥᱚᱫᱚᱨ ᱚᱪᱚ ᱫᱟᱲᱮᱣᱟᱭᱟ ᱾
ᱮᱠᱟᱞ ᱜᱮ ᱮᱠᱟᱞ ᱜᱮ ᱚᱱᱟᱛᱮ ᱦᱩᱭᱩᱜᱭᱜ ᱠᱟᱱᱟ ᱢᱟᱱᱮ ᱮᱰᱩᱠᱮᱥᱚᱱ ᱦᱚᱸ ᱞᱟᱹᱠᱛᱤ ᱠᱟᱱᱟ ᱮᱰᱩᱠᱮᱥᱚᱱ ᱥᱟᱶᱛᱮ ᱥᱤᱥᱴᱮᱢ ᱥᱚᱝᱵᱤᱫᱷᱟᱱ ᱨᱮᱱᱟᱜ ᱟᱹᱱ-ᱟᱹᱨᱤ ᱵᱟᱲᱟᱭ ᱦᱩᱭᱩᱜᱼᱟ ᱾ ᱦᱮᱸ ᱛᱚᱵᱮᱱᱟᱜ ᱡᱮ ᱟᱵᱚ ᱵᱚᱱ ᱪᱟᱞᱟᱣ ᱫᱟᱲᱮᱭᱟᱜ-ᱟ ᱵᱟᱠᱤ ᱫᱚ ᱱᱤᱭᱟᱹ ᱚᱠᱛᱚ ᱫᱚ ᱵᱟᱠᱷᱟᱱ ᱫᱚ ᱚᱱᱮ ᱚᱝᱠᱟ ᱫᱚ ᱞᱟᱦᱟᱱᱛᱤ ᱫᱚ ᱟᱹᱰᱤ ᱟᱡᱷᱟᱨ ᱜᱮᱭᱟ ᱟᱢ ᱧᱮᱞ ᱢᱮᱥᱮ ᱵᱟᱝ ᱢᱮᱫᱴᱟ ᱯᱨᱚᱫᱷᱟᱱ ᱴᱷᱮᱱ ᱜᱮ ᱡᱩᱫᱤᱢ ᱪᱟᱞᱟᱜᱼᱟ ᱯᱷᱮᱥ ᱴᱩ ᱯᱷᱮᱥ ᱡᱩᱫᱤ ᱟᱛᱳ ᱨᱮᱱᱟᱜ ᱢᱤᱫᱴᱮᱱ ᱠᱚᱞ ᱤᱫᱤ ᱠᱟ ᱠᱟᱛᱮᱮᱫ ᱡᱩᱫᱤ ᱟᱢᱸ ᱵᱟᱢ ᱨᱚᱲ ᱫᱟᱲᱮᱭᱟᱜᱼᱟ ᱡᱚᱛᱷᱟᱛ ᱵᱷᱟᱵᱽ ᱛᱮ ᱢᱤᱫᱴᱟᱝ ᱫᱚᱨᱠᱟᱥ ᱛᱚ ᱵᱟᱢ ᱮᱢ ᱫᱟᱲᱮᱼᱟ ᱚᱱᱟ ᱵᱟᱢ ᱵᱟᱭᱤᱴ ᱫᱟᱲᱮᱜ-ᱟ ᱢᱮᱫᱴᱮᱡ ᱵᱤ ᱰᱤ ᱳ ᱥᱟᱨ ᱴᱷᱮᱱ ᱡᱩᱫᱤ ᱪᱟᱞᱟᱣ ᱠᱟᱛᱮᱫ ᱱᱤᱭᱟᱹ ᱵᱟᱢ ᱞᱟᱹᱭ ᱫᱟᱲᱮᱭᱟᱜᱼᱟ ᱛᱟᱦᱚᱞᱮ ᱟᱢ ᱪᱤᱠᱟᱹᱛᱮᱢ ᱠᱚᱯᱡᱟᱭᱟ? ᱚᱦᱚ ᱠᱮᱭᱟᱢ, ᱟᱹᱰᱤ ᱟᱭᱢᱟ ᱜᱮ ᱢᱮᱱᱟᱜ ᱠᱚᱣᱟ ᱧᱮᱞ ᱢᱮ ᱚᱱᱟ ᱚᱯᱷᱤᱥ ᱨᱮᱱᱟᱜ ᱫᱩᱣᱟᱹᱨ ᱪ ᱪᱟᱞᱟᱣ ᱜᱮ ᱵᱚᱛᱚᱨᱵᱚᱱ ᱵᱩᱡᱟ ᱚᱯᱷᱤᱥ ᱥᱟᱨ ᱥᱟᱜ ᱨᱚᱲ ᱢᱟ ᱥᱟᱸᱜᱤᱧ ᱨᱮᱱᱟᱜ ᱠᱟᱛᱷᱟ ᱠᱟᱱᱟ ᱾
ᱦᱮᱸ ᱾
ᱚᱱᱟ ᱠᱚ ᱢᱤᱫᱴᱮᱱ ᱥᱮᱬᱟᱭ ᱦᱚᱭᱚ ᱛᱚᱢᱟ ᱮᱠᱫᱚᱢᱮ ᱾
ᱦᱮᱸ ᱢᱟᱱᱮ ᱚᱱᱟ ᱠᱚᱫᱚ ᱪᱮᱫᱠᱟ ᱠᱟᱛᱷᱟ ᱫᱚ ᱦᱩᱭᱩᱜ ᱠᱟᱱᱟ ᱟᱵᱚᱣᱟᱜ ᱱᱚᱣᱟ ᱮᱸ ᱥᱤᱧᱚᱛᱧ ᱫᱤᱥᱚᱢ ᱨᱮ ᱟᱵᱚᱣᱟᱜ ᱫᱤᱥᱚᱢ ᱨᱮ ᱟᱵᱚ ᱫᱚ ᱞᱟᱜᱟᱣ ᱵᱚᱱᱟ ᱢᱚᱪᱟ ᱱᱟᱜ ᱢᱮᱫ ᱴᱟᱝ ᱠᱚᱢᱤᱱᱤᱠᱮᱥᱚᱱ ᱥᱠᱤᱞ ᱛᱮᱭᱟᱨ ᱞᱟᱜᱟᱣ ᱵᱚᱱᱟ ᱡᱟᱦᱟᱸᱭ ᱫᱚ ᱮᱜ ᱥᱟᱱᱟᱢ ᱦᱚᱲ ᱥᱟᱶ ᱪᱤᱠᱟ ᱠᱟᱛᱮ ᱨᱚᱲ ᱠᱟᱛᱮᱜ ᱤᱧᱟᱹᱜ ᱠᱟᱹᱢᱤᱧ ᱟᱹᱫᱟᱹᱭᱟ ᱟᱨ ᱥᱟᱶᱛᱮ ᱟᱵᱚ ᱛᱚ ᱵᱷᱟᱹᱞᱟᱹᱭ ᱞᱟᱹᱜᱤᱫ ᱜᱮ ᱵᱚᱱ ᱠᱟᱹᱢᱤ ᱠᱟᱱᱟ ᱥᱮ ᱢᱤᱫᱴᱟᱱ ᱡᱟᱦᱟᱸᱢ ᱞᱟᱹᱭ ᱠᱮᱫ ᱫᱚ ᱯᱚᱧᱪᱟᱭᱮᱛ ᱴᱷᱮᱱ ᱯᱨᱚᱫᱷᱟᱱ ᱴᱷᱮᱱ ᱡᱟᱦᱟᱸ ᱫᱚ ᱦᱩᱭᱩᱜ ᱠᱟᱱᱟ ᱢᱤᱫᱴᱟᱝ ᱱᱚᱣᱟ ᱵᱷᱟᱨᱚᱛ ᱫᱤᱥᱚᱢ ᱪᱟᱪᱟᱞᱟᱣ ᱥᱮ ᱢᱤᱫᱴᱟᱝ ᱟᱛᱳ ᱪᱟᱪᱟᱞᱟᱣ ᱱᱤᱡ ᱡᱟᱦᱟᱸᱭ ᱫᱚ ᱦᱤᱴ ᱠᱟᱱᱟ ᱥᱟᱢᱵᱟᱫ ᱟᱹᱭᱤᱱ ᱠᱟᱹᱱᱩᱱ ᱛᱟᱞᱟᱛᱮ ᱾ ᱡᱟᱦᱟᱸ ᱠᱟᱛᱷᱟ ᱨᱤᱧ ᱞᱟᱹᱭᱫᱟ ᱢᱤᱫᱴᱟᱝ ᱛᱳ ᱨᱮ ᱠᱚᱞ ᱵᱟᱹᱱᱩᱜᱼᱟ ᱟᱢ ᱡᱮ ᱥᱟᱱᱟᱢ ᱠᱚ ᱦᱚᱲ ᱪᱟᱞᱟᱣ ᱠᱟᱛᱮᱜ ᱡᱮ ᱱᱩᱭᱮᱢ ᱞᱟᱹᱭᱟᱭᱟ ᱟᱛᱷᱩᱱᱤ ᱡᱮ ᱠᱚᱭ ᱨᱮᱱ ᱦᱚᱸ ᱦᱚᱲ ᱵᱟᱹᱱᱩᱜ ᱠᱚᱣᱟ ᱾
ᱮᱠᱟᱞ ᱜᱮ ᱮᱠᱟᱞ ᱜᱮ ᱾
ᱮᱸ, ᱛᱟᱦᱚᱞᱮ ᱚᱱᱟ ᱠᱚᱫᱚ ᱚᱻ ᱦᱩᱭ ᱞᱟᱹᱠᱛᱤ ᱥᱮ ᱚᱱᱠᱟ ᱨᱚᱲ ᱟᱱ ᱦᱚᱲ ᱞᱟᱹᱠᱛᱤ ᱟᱫᱚ ᱤᱧ ᱫᱩᱧ ᱞᱟᱹᱭᱟ ᱱᱤᱛᱚᱜ ᱫᱚ ᱡᱟᱦᱟᱸ ᱚᱠᱛᱚ ᱪᱟᱠᱟ ᱯᱟᱨᱚᱢ ᱟᱠᱟᱱᱟ ᱯᱚᱞᱚᱢ ᱚᱠᱚᱪᱚᱱᱤᱡ ᱚᱱᱟ ᱠᱷᱚᱱ ᱡᱟᱦᱟᱸ ᱥᱤᱠᱷᱱᱟᱹᱛ ᱦᱟᱛᱟᱣ ᱠᱟᱛᱮᱫ ᱟᱵᱚ ᱱᱤᱛᱚᱜ ᱡᱟᱦᱟᱸ ᱯᱚ ᱯᱚᱝᱲᱟ ᱯᱟᱹᱴᱷᱩᱣᱟᱹ ᱠᱚ ᱢᱮᱱᱟᱜ ᱵᱚᱱᱟ ᱟᱵᱚ ᱛᱟᱞᱟᱨᱮ ᱚᱱᱟ ᱠᱚ ᱡᱮᱢᱚᱱ ᱮᱸᱫ ᱢᱳᱴᱟᱢᱩᱴᱤ ᱥᱟᱱᱟᱢ ᱞᱮᱠᱟᱱ ᱱᱚᱝᱠᱟᱱ ᱮᱸᱻ ᱴᱮᱞᱮᱱᱴ ᱛᱟᱦᱮᱸ ᱞᱟᱹᱠᱛᱤᱜ ᱠᱟᱱᱟ ᱾
ᱮᱠᱟᱞ ᱜᱮ ᱮᱠᱟᱞ ᱜᱮ ᱮᱠᱟᱞ ᱜᱮ ᱾ ᱱᱚᱣᱟ ᱠᱚ ᱵᱟᱝ ᱤᱭᱟᱹ ᱞᱮᱠᱷᱟᱱ ᱡᱚᱛᱚ ᱯᱟᱦᱴᱟ ᱜᱮ ᱟᱵᱚ ᱛᱟᱦᱮᱱ ᱦᱩᱭᱩᱜ ᱛᱟᱵᱚᱱᱟ ᱾ ᱛᱚᱵᱮᱭᱟᱱᱟᱜ ᱡᱮ ᱢᱤᱫᱴᱟᱝ ᱥᱚᱢᱟᱡᱽ ᱵᱮᱥ ᱫᱷᱟᱨᱟ ᱪᱟᱞᱟᱜᱼᱟ, ᱢᱤᱫᱴᱟᱝ ᱟᱛᱳ ᱵᱮᱥ ᱫᱷᱟᱨᱟ ᱪᱟᱞᱟᱜᱼᱟ ᱾
ᱦᱮᱸ ᱦᱮᱸ᱾
ᱟᱨ ᱥᱚ ᱡᱷᱚᱛᱚ ᱥᱮᱫ ᱛᱮᱢ ᱥᱚᱢᱟᱱ ᱞᱮᱠᱷᱟᱱ ᱪᱮᱫ ᱠᱟᱜᱼᱟᱢ ᱢᱤᱫᱴᱟᱝ ᱦᱮᱸ ᱢᱟᱱᱮ ᱢᱤᱫᱴᱟᱝ ᱢᱟᱹᱱᱢᱤ ᱫᱚ ᱡᱷᱚᱛᱚ ᱥᱮᱫ ᱛᱮᱫ ᱵᱟᱭ ᱪᱟᱞᱟᱣ ᱫᱟᱲᱮᱭᱟᱜᱼᱟ, ᱢᱤᱫᱴᱟᱝ ᱢᱟᱹᱱᱢᱤ ᱫᱚ ᱢᱤᱫᱴᱟᱝ ᱰᱟᱦᱟᱨ ᱛᱮᱜᱮ ᱪᱟᱞᱟᱣ ᱠᱟᱛᱷᱟ ᱨᱤᱧ ᱞᱟᱹᱭᱮᱫᱟ, ᱡᱟᱦᱟᱸᱭ ᱟᱵᱚᱭᱤᱡ ᱰᱟᱠᱛᱟᱨ ᱞᱟᱹᱭᱤᱱ ᱛᱮ ᱯᱟᱲᱦᱟᱜ ᱠᱟᱱ ᱛᱟᱵᱚᱱᱟᱭ ᱡᱟᱦᱟᱸᱭ ᱢᱤᱫᱴᱟᱝ ᱯᱟᱹᱴᱷᱩᱣᱟᱹ ᱠᱩ ᱜᱮ ᱩᱱᱤ ᱫᱚ ᱰᱟᱠᱛᱟᱨ ᱱᱤᱭᱮ ᱜᱮ ᱵᱩᱡ ᱛᱟᱵᱚᱱᱟ ᱡᱟᱦᱟᱸᱭ ᱢᱟᱥᱴᱟᱨ ᱠᱟᱱᱟᱭ ᱢᱟᱥ ᱛᱟᱵᱚᱱᱟ ᱢᱮᱱᱠᱷᱟᱱ ᱱᱩᱠᱩ ᱰᱟᱠᱛᱟᱨ ᱢᱟᱥᱴᱟᱨ ᱤᱧᱡᱤᱱᱤᱭᱟᱨ ᱟᱛᱮ ᱡᱟᱦᱟᱸᱭ ᱡᱟᱦᱟᱸᱭ ᱜᱮ ᱟᱛᱳ ᱪᱟᱞᱟᱣᱮᱱᱤᱡ ᱢᱟᱹᱡᱷᱤ ᱦᱟᱲᱟᱢ ᱡᱚᱠᱷᱚᱱ ᱱᱩᱠᱩ ᱠᱚ ᱡᱟᱣᱨᱟᱜᱼᱟ ᱱᱩᱠᱩ ᱢᱩᱫᱽᱨᱮ ᱡᱟᱦᱟ ᱢᱤᱫᱴᱟᱝ ᱰᱤᱥᱤᱥᱮᱱ ᱦᱩᱭᱩᱜᱼᱟ ᱱᱚᱣᱟ ᱫᱚ ᱱᱟᱯᱟᱭ ᱰᱤᱥᱤᱥᱮᱱ ᱜᱮ ᱦᱩᱭᱩᱜᱼᱟ᱾
ᱮᱠᱟᱞ ᱜᱮ ᱮᱠᱟᱞᱜᱮ, ᱪᱮᱫᱟᱜ ᱥᱮ ᱩᱱᱤ ᱰᱟᱠᱛᱟᱨ ᱰᱟᱠᱛᱟᱨ ᱤᱫᱤ ᱠᱟᱛᱮᱫ ᱟᱵᱚᱣᱟᱜ ᱢᱤᱫᱴᱮᱱ ᱟᱛᱳ ᱨᱮᱱᱟᱜ ᱢᱤᱫᱴᱮᱱ ᱯᱷᱤᱨᱤ ᱪᱤᱠᱤᱛᱥᱟ ᱠᱮᱢᱯᱮ ᱠᱚᱨᱟᱣ ᱫᱟᱲᱮᱭᱟᱜᱼᱟ, ᱡᱚᱛᱷᱟᱛ ᱵᱷᱟᱵᱛᱮ ᱥᱚᱪᱮᱛᱚᱱᱮ ᱮᱢ ᱫᱟᱲᱮ ᱟᱵᱚᱱ ᱟᱭ,
ᱱᱤᱛᱚᱜ ᱡᱮᱢᱚᱱ ᱵᱤᱧ ᱤᱫᱤ ᱠᱟᱛᱮ ᱡᱟᱦᱟᱸ ᱫᱚ ᱤᱧ ᱢᱤᱫᱴᱮᱱᱤᱧ ᱞᱟᱹᱭᱟ ᱢᱟᱱᱮ ᱩᱱᱤ ᱰᱟᱠᱛᱟᱨ ᱚᱸᱰᱮ ᱞᱟᱹᱭᱟ ᱵᱤᱧ ᱡᱩᱫᱤ ᱠᱚ ᱜᱮᱨ ᱢᱮᱭᱟ ᱱᱤᱛᱚᱜ ᱫᱚ ᱰᱟᱠᱴᱟᱨ ᱚᱲᱟᱜ ᱮᱢ ᱪᱟᱞᱟᱜᱼᱟ ᱥᱮ ᱯᱭᱞᱳ ᱯᱷᱟᱥᱴᱮ ᱴᱟᱭᱤᱢ ᱚᱡᱷᱟ ᱮᱢ ᱪᱟᱞᱟᱜᱼᱟ? ᱯᱨᱟᱛᱷᱚᱢᱤᱠ ᱨᱮᱢ ᱠᱟᱹᱢᱤᱭᱟ ᱚᱱᱟ ᱩᱱᱠᱩ ᱪᱮᱛᱟᱱ ᱨᱮ ᱥᱚᱪᱮᱛᱚᱱ ᱡᱟᱦᱟᱸ ᱫᱚ ᱩᱱᱤ ᱵᱮᱥ ᱫᱷᱟᱨᱮ ᱮᱢ ᱫᱟᱲᱮᱭᱟᱵᱚᱱᱟ, ᱟᱵᱚᱭᱤᱡ ᱦᱚᱲ ᱠᱟᱱᱟᱭ᱾
ᱦᱮᱸ᱾
ᱟᱵᱚᱣᱟᱜ ᱟᱲᱟᱝ ᱛᱮᱭ ᱞᱟᱹᱭ ᱫᱟᱲᱮᱭᱟᱜ ᱟᱭ, ᱩᱱᱤ ᱡᱷᱚᱛᱚ ᱦᱚᱲ ᱠᱚ ᱩᱨᱩᱢᱮᱭᱟ, ᱵᱟᱲᱟᱭ ᱠᱚ ᱡᱩᱫᱤ ᱮᱲᱮ ᱠᱟᱛᱷᱟ ᱵᱟᱭ ᱞᱟᱹᱭᱟ᱾ ᱰᱟᱠᱛᱟᱨ ᱠᱟᱱᱟᱭ ᱦᱚᱜᱼ ᱡᱤᱱᱤᱥᱴᱟ ᱨᱮᱱᱟᱜ ᱵᱮᱵᱚᱥᱛᱷᱟ ᱦᱚᱸ ᱱᱚᱝᱠᱟ ᱡᱮ ᱱᱤᱡᱮᱨ ᱦᱚᱲᱮ ᱛᱟᱦᱮᱱ ᱠᱷᱟᱱ ᱡᱚᱛᱷᱟ ᱵᱷᱟᱵᱛᱮ ᱞᱟᱹᱭᱟᱢᱟᱭ ᱡᱮ ᱱᱚᱣᱟ ᱫᱚ ᱱᱤᱝᱠᱟᱹ ᱦᱩᱭᱩᱜᱼᱟ ᱦᱟᱱᱠᱟᱱ ᱦᱩᱭᱩᱜᱼᱟ᱾ ᱚᱱᱟ ᱛᱮᱜᱮ ᱦᱚᱲ ᱫᱚ ᱡᱷᱚᱛ ᱞᱮᱵᱮᱞ ᱨᱮᱱ ᱦᱚᱲ ᱞᱮ ᱛᱟᱦᱮᱸ ᱞᱟᱹᱠᱛᱤ ᱠᱟᱱ ᱛᱟᱵᱚᱱᱟ᱾
ᱡᱷᱚᱛᱚ ᱦᱚᱲᱜᱮ ᱛᱟᱦᱮᱱ ᱞᱟᱹᱠᱛᱤ ᱠᱟᱱᱟ ᱚᱵᱚᱥᱳᱭ, ᱠᱟᱨᱚᱱ ᱦᱮᱸ ᱟᱹᱰᱤ ᱨᱚᱠᱚᱢ ᱱᱚᱜᱼᱚᱭ ᱡᱮ ᱵᱤᱧ ᱨᱮᱱᱟᱜ ᱠᱟᱛᱷᱟ ᱞᱟᱹᱭ ᱫᱚ, ᱚᱱᱟ ᱫᱚ ᱟᱹᱰᱤ ᱨᱚᱠᱚᱢ ᱱᱟᱯᱟᱭ ᱥᱚᱪᱮᱛᱚᱱ ᱨᱮᱱᱟᱜ ᱠᱟᱛᱷᱟ, ᱟᱨᱦᱚᱸ ᱡᱮᱢᱚᱱ ᱰᱮᱝᱜᱩ ᱠᱚ ᱢᱮᱱᱟᱜᱼᱟ ᱚᱱᱟ ᱠᱚᱨᱮᱱᱟᱜ ᱥᱚᱪᱮᱛᱚᱱ, ᱟᱨᱦᱚᱸ ᱟᱹᱰᱤ ᱨᱚᱠᱚᱢ ᱟᱡᱟᱨ ᱵᱤᱢᱟᱨ
ᱦᱮᱸ ᱰᱮᱝᱜᱩ ᱦᱮᱸ᱾
ᱦᱮᱸ᱾ ᱡᱟᱦᱟᱸ ᱛᱟᱞᱟ ᱛᱮᱫᱚ ᱦᱩᱭᱩᱜ ᱠᱟᱱᱟ ᱟᱹᱛᱩ ᱱᱟᱜ ᱱᱟᱯᱟᱭᱚᱜᱼᱟ ᱢᱤᱫᱴᱟᱱ ᱢᱟᱹᱱᱢᱤᱭᱟᱜ ᱱᱟᱯᱟᱭᱚᱜᱼᱟ ᱱᱚᱣᱟ ᱟᱵᱚᱣᱟᱜ ᱮᱸ ᱯᱚᱨᱤᱵᱮᱥ ᱨᱮᱱᱟᱜ ᱱᱟᱯᱟᱭᱚᱜᱼᱟ ᱱᱚᱣᱟ ᱫᱤᱥᱚᱢ ᱨᱮᱱᱟᱜ ᱱᱟᱯᱟᱭᱚᱜᱼᱟ, ᱦᱮᱸ ᱥᱮ ᱵᱟᱝ?
ᱦᱮᱸ ᱦᱮᱸ ᱦᱮᱸ᱾ ᱛᱚᱵᱮ ᱡ ᱱᱚᱣᱟ ᱢᱤᱫᱴᱮᱱ ᱱᱚᱣᱟ ᱟᱵᱚ ᱢᱤᱫᱴᱮᱱ ᱵᱮᱥ ᱫᱷᱟᱨᱟ ᱢᱤᱫᱴᱮᱱ ᱤᱭᱟᱹ ᱨᱮᱵᱚᱱ ᱪᱟᱞᱟᱜᱼᱟ ᱤᱧᱫᱚ ᱚᱱᱟᱜᱤᱧ ᱞᱟᱹᱭᱟ᱾
ᱦᱮᱸ ᱠᱟᱨᱚᱱ
ᱟᱵᱚ ᱡᱩᱫᱤ ᱟᱵᱚᱣᱟᱜ ᱢᱤᱫᱴᱟᱝ ᱢᱟᱹᱱᱢᱤᱭᱟᱜ ᱩᱭᱦᱟᱹᱨ ᱛᱚ ᱱᱚᱝᱠᱟᱜᱮ ᱦᱩᱭ ᱞᱟᱹᱠᱛᱤ᱾ ᱡᱟᱦᱟᱸ ᱛᱟᱞᱟᱛᱮ ᱢᱤᱫᱴᱟᱝ ᱟᱛᱩ ᱱᱟᱯᱟᱭ ᱱᱟᱯᱟᱭ ᱛᱟᱦᱮᱱ ᱢᱟ ᱟᱛᱩ ᱱᱟᱯᱟᱭ ᱛᱟᱦᱮᱱ ᱢᱟ, ᱯᱚᱨᱤᱵᱮᱥ ᱱᱟᱯᱟᱭ ᱛᱟᱦᱮᱱ ᱢᱟ ᱛᱚᱵᱮᱱᱟᱜ ᱟᱵᱚ ᱫᱷᱟᱹᱨᱛᱤ ᱛᱤᱨᱮ ᱥᱟᱱᱟᱢ ᱢᱟᱹᱱᱢᱤ ᱜᱮ ᱱᱟᱯᱟᱭ ᱵᱚᱱ ᱛᱟᱦᱮᱱ᱾
ᱮᱠᱟᱞ ᱮᱠᱟᱞ ᱮ
ᱦᱮᱸ᱾
ᱱᱚᱣᱟ ᱢᱤᱫᱴᱟᱝ ᱞᱟᱹᱠᱛᱤ ᱠᱟᱱ ᱛᱟᱵᱚᱱ ᱜᱮᱭᱟ ᱛᱮᱦᱮᱧᱟᱜ ᱫᱤᱱᱨᱮ ᱱᱚᱜᱚᱭ ᱱᱚᱝᱠᱟ ᱡᱤ ᱟᱵᱚᱼᱼ ᱦᱟᱹᱭ ᱡᱩᱫᱤ ᱱᱚᱣᱟ ᱠᱚᱵᱚᱱ ᱩᱭᱦᱟᱹᱨᱟ ᱛᱚ ᱡᱚᱛᱷᱟᱛ ᱵᱷᱟᱵᱛᱮ ᱢᱮᱫᱴᱮᱱ ᱟᱵᱚᱣᱟᱜ ᱥᱟᱥᱚᱱ ᱵᱮᱵᱚᱥᱛᱷᱟ ᱪᱟᱞᱟᱜᱼᱟ᱾
ᱦᱮᱸ᱾
ᱟᱵᱚᱣᱟᱜ ᱤᱭᱟᱹ ᱞᱮᱠᱟᱛᱮ ᱪᱟᱞᱟᱜᱼᱟ ᱦᱮᱸ ᱥᱮ ᱡᱚᱛᱚ‌ ᱜᱮ ᱵᱩᱡᱮ ᱛᱟᱦᱮᱱ ᱛᱟᱢᱟ᱾ ᱟᱫᱚ ᱱᱤᱭᱟᱹ ᱠᱚ ᱩᱭᱦᱟᱹᱨ ᱦᱩᱭᱩᱜ ᱛᱟᱵᱚᱱᱟ, ᱟᱵᱚ ᱵᱟᱵᱚᱱ ᱩᱭᱦᱟᱹᱨ ᱠᱷᱟᱱ ᱚᱠᱚᱭᱮ ᱩᱭᱦᱟᱹᱨᱟ᱾
ᱦᱮᱸ ᱚᱱᱟ ᱠᱚ ᱩᱭᱦᱟᱹᱨ ᱥᱟᱶ ᱥᱟᱶ ᱥᱟᱶᱛᱮ ᱟᱵᱚ ᱦᱚᱸ ᱠᱟᱹᱢᱤ ᱨᱮᱦᱚᱸ ᱟᱬᱜᱳ ᱦᱩᱭᱩᱜ ᱛᱟᱵᱚᱱᱟ᱾ ᱟᱵᱚᱣᱟᱜ ᱱᱚᱣᱟ ᱠᱟᱹᱢᱤ ᱡᱮᱵᱚᱱ ᱵᱚᱱ ᱯᱩᱨᱟᱹᱣ ᱫᱟᱲᱮᱭᱟᱜᱼᱟ ᱚᱝᱠᱟᱱ ᱠᱟᱹᱢᱤ ᱨᱮᱦᱚᱸ ᱟᱬᱜᱳ ᱦᱩᱭᱩᱜ ᱛᱟᱵᱚᱱᱟ ᱠᱟᱨᱚᱱ ᱚᱠᱛᱚ ᱫᱚ ᱥᱮᱴᱮᱨᱟᱠᱟᱱᱟ ᱠᱟᱹᱢᱤ ᱠᱟᱹᱢᱤ